ᱦᱮᱸ ᱡᱚᱦᱟᱨ ᱜᱮ ᱜᱚᱝᱠᱮ
ᱡᱚᱦᱟᱨ ᱡᱚᱦᱟᱨ
ᱦᱮᱸ ᱥᱟᱹᱜᱩᱱ ᱥᱚᱛᱟᱼᱜ
ᱥᱟᱹᱜᱩᱱ ᱥᱮᱛᱟᱜ ᱜᱚᱢᱠᱮ ᱛᱟᱦᱚᱞᱮ ᱞᱟᱹᱭ ᱢᱮ ᱜᱚᱝᱠᱮ ᱪᱮᱫ ᱞᱮᱠᱟ ᱢᱮᱱᱟᱜ ᱢᱮᱭᱟ
ᱦᱮᱸ ᱱᱟᱯᱟᱭ ᱜᱮ ᱟᱢ ᱦᱚᱸ
ᱤᱧ ᱦᱚᱸ ᱱᱟᱯᱟᱭ ᱜᱮ ᱛᱟᱦᱚᱞᱮ ᱜᱚᱝᱠᱮ ᱢᱟᱥᱮ ᱛᱮᱦᱮᱧ ᱞᱟᱹᱭ ᱛᱟᱞᱟᱝ ᱢᱮ ᱪᱮᱫ ᱵᱟᱨᱮ ᱛᱮᱞᱟᱝ ᱨᱚᱯᱚᱲᱟ
ᱛᱮᱦᱮᱧ ᱫᱚ ᱪᱮᱫ ᱵᱟᱨᱮᱛᱮ ᱨᱚᱯᱚᱲ ᱦᱩᱭᱩᱜᱼᱟ ᱜᱚᱱᱠᱮ ᱞᱟᱹᱭ ᱛᱞᱟᱝ ᱢᱮᱥᱮ ᱡᱟ
ᱪᱮᱫ ᱵᱟᱨᱮ ᱛᱮᱞᱟᱝ ᱨᱚᱯᱚᱲᱟ ᱛᱮᱦᱮᱧ ᱫᱚ
ᱛᱮᱦᱮᱧ ᱫᱚ ᱨᱚᱯᱚᱲ ᱦᱩᱭᱩᱜᱼᱟ ᱟᱵᱚᱨᱮᱱ ᱵᱚᱸᱜᱟ ᱵᱩᱨᱩ ᱠᱚ
ᱦᱩᱸ
ᱤᱫᱤ ᱠᱟᱛᱮᱫ ᱜᱮ
ᱟᱪᱪᱷᱟ ᱦᱮᱸ ᱵᱚᱸᱜᱟ ᱵᱩᱨᱩ ᱢᱟ ᱟᱵᱚᱨᱮᱱ ᱜᱮ
ᱦᱮᱸ
ᱠᱷᱟᱢ ᱠᱷᱩᱱᱴᱩᱣ ᱩᱱᱠᱩ ᱪᱤᱞᱤ ᱵᱚᱸᱜᱟ ᱵᱩᱨᱩ ᱠᱚ ᱞᱟᱹᱭ ᱛᱟᱵᱚᱱᱟ ᱦᱤᱲᱤᱧ ᱠᱮᱫ ᱛᱟᱞᱟᱝ ᱤᱧ ᱢᱩᱨᱠᱷᱱᱴᱩ ᱵᱚᱸᱜᱟ ᱵᱩᱨᱩ ᱵᱟᱝ
ᱦᱩᱸ
ᱟᱵᱚ ᱫᱚ ᱟᱵᱚᱨᱮᱱ ᱫᱚ ᱫᱷᱤᱨᱤ ᱜᱮᱛᱚ ᱵᱚᱸᱜᱟ ᱫᱚ ᱥᱟᱹᱨᱤ ᱥᱟᱨᱡᱚᱢ ᱫᱟᱨᱮ ᱵᱩᱴᱟᱹᱨ ᱨᱮ
ᱦᱩᱸ
ᱜᱮ ᱵᱚᱸᱜᱟ ᱢᱮᱱ ᱫᱚᱵᱚᱱ ᱢᱟᱱᱟᱣ ᱵᱟᱛᱟᱣ ᱟᱠᱟᱟᱜᱼᱟ ᱯᱟᱹᱦᱤᱞ ᱠᱷᱚᱱ ᱟᱨᱵᱚᱱ ᱢᱟᱱᱟᱣ ᱟᱹᱜᱩᱭᱮᱫ ᱜᱮᱭᱟ
ᱦᱮᱸ
ᱟᱵᱚ ᱫᱚ ᱮᱴᱟᱜ ᱡᱟᱹᱛᱤ ᱞᱮᱠᱟ ᱢᱩᱨᱛᱤ ᱵᱚᱸᱜᱟ ᱫᱚ ᱵᱟᱝ ᱠᱟᱱ ᱛᱟᱵᱚᱱᱟᱠᱚ
ᱟᱵᱚᱱᱟᱜ ᱫᱚ ᱵᱟᱸᱠᱷᱮᱬ ᱜᱮ ᱛᱟᱵᱚᱱ ᱵᱚᱸᱜᱟ ᱫᱚᱭᱟ ᱵᱚᱸᱜᱟ ᱵᱟᱠᱷᱬ ᱨᱮᱜᱮ ᱫᱟᱲᱮ ᱛᱟᱵᱚᱱ ᱟᱵᱚ ᱫᱚ ᱵᱟᱝ ᱥᱮᱨᱮᱧ ᱨᱮᱦᱚᱸ ᱯᱟᱷᱮᱬ ᱛᱮᱜᱮ ᱟᱵᱚ ᱨᱮᱱ ᱫᱚ ᱵᱚᱸᱜᱟ ᱵᱩᱨᱩ ᱠᱚᱫᱚ ᱠᱚ ᱦᱤᱡᱩᱜ ᱛᱟᱵᱚᱱᱟ ᱱᱩᱱᱟᱹᱜ ᱜᱮᱠᱚ ᱥᱫ ᱜᱮ ᱛᱟᱵᱚᱱᱟ ᱡᱩᱫᱤ ᱥᱟᱹᱨᱤᱜᱮ ᱫᱮᱵᱟᱥᱮᱵᱟ ᱠᱚᱵᱚᱱ ᱮᱢ ᱫᱟᱲᱮᱭᱟᱠᱚᱣᱟ ᱦᱮᱸ ᱥᱟᱱᱟᱢᱟᱜ ᱜᱮ ᱴᱷᱤᱠ ᱜᱮ ᱛᱟᱦᱮᱱᱟ ᱥᱮ ᱟᱵᱚ ᱦᱚᱸ ᱴᱷᱤᱠ ᱜᱮᱵᱚᱱ ᱛᱟᱦᱮᱸᱱᱟ ᱦᱳᱭ ᱥᱮ ᱵᱟᱝ ᱜᱚᱢᱠᱮ
ᱮᱠᱫᱚᱢ ᱥᱟᱹᱨᱤ ᱠᱟᱛᱷᱟ
ᱟᱵᱚᱨᱮᱱ ᱵᱚᱸᱜᱟ ᱵᱩᱨᱩ ᱫᱚ ᱦᱟᱺᱰᱤ ᱛᱮᱜᱮ ᱵᱚᱱ ᱦᱟᱺᱰᱤ ᱛᱮᱜᱮᱠᱚ ᱯᱩᱡᱟᱹᱜ ᱛᱟᱵᱚᱱᱟ
ᱦᱮᱸ
ᱦᱮᱸ ᱟᱨ ᱱᱚᱣᱟ ᱡᱟᱦᱟᱸ ᱦᱟᱺᱰᱤ ᱛᱮ ᱵᱚᱸᱜᱟ ᱵᱩᱨᱩ ᱵᱚᱱ ᱵᱩᱡᱷᱟᱹᱣ ᱠᱚᱣᱟ ᱚᱱᱟ ᱫᱚ ᱵᱚᱸᱜᱟᱼ ᱵᱷᱳᱜ ᱞᱮᱠᱟ ᱠᱟᱹᱴᱤᱡ ᱪᱩᱞᱩᱝ ᱧᱩ ᱜᱮ ᱟᱵᱚᱣᱟᱜ ᱦᱚᱸ ᱫᱚᱨᱠᱟᱨ ᱠᱟᱱᱟ
ᱦᱩᱸ ᱢᱮᱱᱠᱷᱟᱱ ᱩᱱᱟᱹᱜᱴᱟᱜ ᱦᱚᱸ ᱵᱟᱝ ᱥᱮ ᱪᱮᱫ
ᱦᱮᱸ
ᱚᱱᱟ ᱫᱚ ᱱᱟᱥᱮᱱᱟᱜ ᱜᱮ ᱧᱩ ᱫᱚ ᱞᱟᱹᱠᱛᱤ ᱠᱟᱱᱟ ᱵᱮᱥᱤ ᱡᱟᱹᱥᱛᱤ ᱫᱚ ᱵᱟᱝ
ᱡᱟᱹᱥᱛᱤ ᱫᱚ ᱵᱟᱝ
ᱢᱟᱱᱮᱫ ᱯᱟᱹᱦᱤᱞ ᱯᱤᱞᱪᱩ ᱦᱟᱲᱟᱢ ᱯᱤᱞᱪᱩ ᱵᱩᱲᱦᱤ ᱛᱟᱠᱚ
ᱜᱮᱛᱟᱜ ᱵᱚᱞᱮ ᱠᱚ ᱥᱤᱨᱡᱟᱹᱣ ᱟᱠᱟᱫ ᱵᱚᱱᱟ
ᱫᱚ ᱩᱱᱠᱩ ᱜᱮᱠᱚ ᱞᱟᱹᱭ ᱦᱚᱴᱚ ᱟᱠᱟᱫ ᱵᱚᱸᱜᱟ ᱥᱟᱨᱮᱡ ᱦᱟᱺᱰᱤ ᱜᱮ ᱵᱚᱸᱜᱟ ᱥᱟᱨᱮᱡ ᱦᱟᱹᱰᱤ ᱧᱩ ᱜᱮ ᱨᱟᱱ ᱨᱮᱫᱚ ᱞᱟᱜᱟᱜᱼᱟ ᱵᱟᱹᱲᱛᱤ ᱧᱩ ᱞᱮᱠᱷᱟᱡ ᱫᱚ ᱦᱚᱲᱢᱚ ᱨᱮ ᱱᱟᱱᱟᱦᱩᱱᱟᱹᱨ ᱟᱡᱟᱨ ᱡᱚᱴᱟᱜᱼᱟ
ᱦᱮᱸ
ᱚᱱᱟᱛᱮ ᱟᱵᱚ ᱫᱚ ᱟᱵᱚᱨᱮᱱ ᱵᱚᱸᱜᱟ ᱵᱩᱨᱩ ᱫᱚ ᱱᱤᱛᱚᱜ ᱫᱷᱟᱹᱵᱤᱡ ᱛᱮ ᱟᱹᱰᱤ ᱠᱚ ᱥᱚᱛᱮ ᱜᱮᱭᱟ ᱥᱮᱠᱚ ᱠᱮᱴᱮᱡ ᱜᱮ ᱛᱟᱵᱚᱱᱟ
ᱱᱚᱛᱮ ᱡᱟᱦᱮᱨ ᱠᱚᱨᱮ ᱢᱟᱨᱟᱝ ᱵᱩᱨᱩ ᱡᱟᱦᱮᱨ ᱟᱭᱳ ᱟᱵᱚ ᱢᱟ ᱛᱮᱦᱮᱧ ᱫᱷᱟᱹᱵᱤᱡ ᱛᱮ ᱨᱩᱯ ᱢᱳᱵᱟᱤᱞ ᱮᱢ ᱟᱠᱟᱫ ᱛᱟᱹᱠᱤᱱᱟ ᱠᱤᱱᱛᱩ ᱫᱷᱤᱨᱤ ᱨᱤᱜᱮ ᱤᱧᱟᱹᱜ ᱫᱷᱤᱨᱤ ᱪᱮᱛᱟᱱ ᱯᱟᱹᱛᱭᱟᱹᱣ ᱢᱮᱱᱟᱜ ᱛᱟᱵᱚᱱᱟ
ᱟᱨ ᱚᱱᱟ ᱡᱮᱣᱸᱮᱫ ᱫᱷᱤᱨᱤ ᱨᱮᱜᱮ ᱵᱚᱱ ᱵᱚᱸᱜᱟ ᱵᱩᱨᱩᱭᱟ
ᱚᱱᱛᱮᱜᱚᱛᱚ ᱟᱵᱚ ᱫᱚᱠᱚ ᱢᱮᱱ ᱛᱟᱵᱚᱱᱟ ᱡᱮ ᱯᱨᱚᱠᱤᱛᱤ ᱯᱩᱡᱟᱨᱤ ᱟᱨ ᱮᱠᱫᱚᱢ ᱟᱵᱚ ᱫᱚ ᱮᱴᱟᱜ ᱪᱷᱟᱹᱛᱤᱠ ᱡᱟᱹᱛ ᱛᱤᱠ ᱠᱷᱚᱱᱟᱜ ᱟᱹᱰᱤ ᱟᱵᱚᱱᱟᱜ ᱵᱚᱸᱜᱟ ᱵᱩᱨᱩ ᱫᱚ ᱟᱹᱰᱤ ᱥᱚᱛ ᱜᱮᱛᱟᱵᱚᱱᱟ
ᱦᱮᱸ
ᱟᱵᱚ ᱫᱚ ᱡᱮᱢᱚᱱ ᱥᱟᱵ ᱠᱟᱜ ᱢᱮᱥᱮ ᱱᱚᱣᱟ ᱡᱟᱦᱟᱱᱟᱜ ᱨᱮᱜᱮ ᱞᱟᱦᱟ ᱵᱚᱱ ᱵᱚᱸᱜᱟ ᱵᱩᱨᱩᱭᱟ ᱛᱟᱯᱚᱨᱮ ᱚᱱᱟ ᱵᱚᱱ ᱡᱚᱢᱟ ᱡᱮᱢᱚᱱ ᱢᱟᱜᱽ ᱵᱟᱝ ᱦᱩᱭ ᱞᱮᱱᱠᱷᱟᱱ ᱟᱭᱢᱟ ᱠᱟᱹᱢᱤ ᱵᱟᱝ ᱜᱟᱱᱚᱜ ᱛᱟᱵᱚᱱᱟ
ᱵᱟᱝ ᱜᱟᱱᱚᱜ ᱛᱟᱵᱚᱱᱟ ᱢᱟᱜᱽ ᱥᱤᱢ ᱵᱟᱵᱚᱱ ᱡᱚᱢ ᱞᱮᱠᱚ ᱠᱷᱟᱱ ᱢᱟᱜᱽ ᱨᱮ ᱵᱟᱵᱚᱱ ᱯᱩᱡᱟᱹ ᱞᱮᱠᱷᱟᱱ ᱮᱨ ᱛᱚᱞᱟ ᱵᱟᱵᱚᱱ ᱫᱟᱲᱮᱭᱟᱜᱼᱟ
ᱦᱮᱸ ᱛᱟᱯᱚᱨ ᱡᱟᱦᱟᱸᱭ ᱯᱮᱲᱟ ᱠᱚᱦᱚᱸ ᱵᱟᱝᱠᱚ ᱦᱮᱡ ᱫᱟᱲᱮᱭᱟᱜᱼᱟ ᱥᱮ ᱱᱚᱣᱟ ᱡᱚ ᱱᱟᱣᱟ ᱵᱟᱦᱟ ᱚᱱᱟ ᱠᱚ ᱪᱮᱫ ᱦᱚᱸ ᱵᱟᱝᱵᱚᱱ ᱤᱭᱟᱹ ᱫᱟᱲᱮᱭᱟᱜᱼᱟ
ᱦᱮᱸ ᱦᱮᱸ
ᱵᱟᱝ ᱧᱩ ᱵᱟᱦᱟ ᱞᱮᱱᱠᱷᱟᱱ ᱦᱚᱸ ᱵᱟᱝ ᱜᱟᱱᱚᱜᱼᱟ
ᱵᱟᱝ ᱜᱟᱱᱚᱜᱼᱟ
ᱵᱟᱦᱟ ᱟᱨ ᱥᱚᱦᱨᱟᱭ ᱜᱮᱛᱚ ᱟᱵᱚᱱᱟᱜ ᱫᱚ ᱢᱟᱨᱟᱝ ᱟᱜ ᱠᱟᱱᱟ
ᱦᱮᱸ ᱢᱟᱨᱟᱝ ᱟᱜ ᱚᱱᱟ ᱜᱮ ᱢᱟᱱᱮ ᱵᱚᱸᱜᱟ ᱵᱩᱨᱩ ᱫᱚ ᱚᱱᱟᱜᱮ ᱢᱟᱨᱟᱝ ᱛᱟᱵᱚᱱᱟ ᱟᱨ ᱚᱱᱟ ᱵᱷᱤᱛᱤᱨ ᱵᱷᱤᱛᱤᱨ ᱨᱮᱜᱮ ᱦᱮᱱᱟᱜ ᱠᱚᱛᱟ ᱵᱚᱱᱟ ᱟᱵᱚᱨᱮᱱ ᱱᱚᱝᱠᱟ ᱠᱟᱹᱴᱤᱡ ᱢᱟᱹᱴᱤᱡ ᱵᱚᱸᱜᱟ ᱵᱩᱨᱩ ᱠᱚᱦᱚᱸ ᱩᱱᱠᱩ ᱠᱚᱦᱚᱸ ᱱᱚᱜᱼᱚᱭ ᱥᱤᱢᱟᱹ ᱵᱚᱸᱜᱟ ᱚᱠᱟᱨᱮ ᱩᱸ ᱪᱤᱞᱤ ᱠᱚ ᱢᱮᱛᱟᱣᱟᱠᱚ ᱠᱟᱱᱟ ᱮᱭ ᱟᱹᱰᱤᱜᱟᱱ ᱜᱮ ᱵᱚᱸᱜᱟ ᱵᱩᱨᱩ ᱢᱮᱱᱟᱜ ᱠᱚ ᱛᱟᱵᱚᱱᱟ ᱦᱟᱱᱛᱮ ᱱᱟᱛᱮ ᱜᱮᱵᱚᱱ ᱵᱩᱡᱷᱟᱹᱣ ᱵᱟᱲᱟ ᱠᱚᱜᱮᱭᱟ ᱡᱚᱛᱚ ᱜᱮ ᱚᱱᱟ ᱯᱩᱸᱬ ᱡᱤᱱᱤᱥ ᱛᱮᱜᱮ ᱵᱚᱱ ᱵᱚᱫᱟᱣ ᱟᱹᱜᱩ ᱟᱠᱟᱫ ᱠᱚᱣᱟ
ᱦᱮᱸ
ᱦᱩᱸ ᱚᱱᱟᱛᱮ ᱤᱧᱫᱩᱧ ᱢᱮᱱᱟ ᱵᱚᱸᱜᱟ ᱵᱩᱨᱩ ᱫᱚ ᱪᱮᱛᱟᱱ ᱫᱚ ᱯᱟᱹᱛᱭᱟᱹᱣ ᱫᱚᱦᱚ ᱠᱟᱛᱮᱫ ᱜᱮ ᱟᱵᱚ ᱫᱷᱟᱹᱨᱛᱤ ᱨᱮ ᱛᱟᱦᱮᱱ ᱞᱟᱜᱟᱣ ᱵᱚᱱᱟ ᱟᱨ ᱵᱚᱸᱜᱟ ᱵᱩᱨᱩ ᱪᱮᱛᱟᱱ ᱨᱮᱜᱮ ᱟᱵᱚ ᱡᱚᱛᱚ ᱠᱤᱪᱷᱩ ᱛᱟᱵᱚᱱ ᱵᱚᱸᱜᱟ ᱫᱟᱲᱮᱜᱮ ᱟᱵᱚᱨᱮᱱ ᱵᱚᱸᱜᱟ ᱵᱩᱨᱩᱣᱟᱜ ᱡᱟᱦᱟᱸ ᱫᱟᱲᱮ ᱚᱱᱟ ᱫᱚ ᱟᱹᱰᱤ ᱫᱟᱲᱮ ᱢᱮᱱᱟᱜᱼᱟ ᱛᱮᱦᱮᱧ ᱥᱮᱨᱢᱟ ᱠᱷᱚᱱ ᱡᱩᱫᱤ ᱫᱟᱜ ᱵᱟᱭ ᱡᱟᱹᱲᱤᱭᱟ ᱡᱟᱦᱮᱨ ᱟᱵᱚᱣᱟᱜ ᱡᱟᱦᱟᱸ ᱥᱟᱨᱡᱚᱢ ᱫᱟᱨᱮ ᱵᱩᱴᱟᱹ ᱡᱟᱦᱮᱨ ᱨᱮ ᱟᱵᱚ ᱫᱟᱜ ᱵᱚᱱ ᱛᱚᱣᱟ ᱵᱚᱱ ᱫᱩᱞᱟ ᱛᱚᱣᱟ ᱵᱚᱱ ᱫᱩᱞ ᱞᱮᱠᱷᱟᱡ ᱜᱮ
ᱦᱩᱸ
ᱮᱸ ᱫᱟᱜ ᱫᱚᱭ ᱡᱟᱹᱲᱤ ᱜᱮᱭᱟᱭ
ᱩᱸ ᱫᱟᱜ ᱫᱚᱭ ᱡᱟᱲᱤ ᱜᱮᱭᱟ ᱩᱱᱠᱩ ᱴᱷᱮᱱ ᱟᱨ ᱱᱟᱥᱮᱱᱟᱜ ᱵᱟᱠᱷᱮᱬ ᱞᱮᱱᱠᱷᱟᱱ ᱦᱚᱸ ᱦᱮᱸ ᱱᱚᱶᱟ ᱮᱢ ᱠᱟᱛᱮᱫ ᱥᱮᱴᱮᱨ ᱞᱮᱱᱠᱷᱟᱱ ᱜᱮ ᱵᱚᱸᱜᱟ ᱠᱚᱦᱚᱸ ᱡᱩᱫᱤ ᱠᱚ ᱦᱤᱡᱩᱜ ᱠᱷᱟᱱ ᱩᱱᱠᱩ ᱦᱚᱸᱠᱚ ᱞᱟᱹᱭ ᱥᱚᱫᱚᱨᱟ ᱡᱮ ᱪᱮᱫᱟᱜ ᱱᱚᱝᱠᱟ ᱵᱟᱝ ᱦᱩᱭᱩᱜ ᱠᱟᱱᱟ ᱥᱮ ᱪᱮᱫᱟᱜ ᱱᱚᱝᱠᱟ ᱮᱴᱠᱮᱴᱚᱬᱮᱜ ᱠᱟᱱᱟ? ᱟᱛᱩ ᱦᱚᱸ ᱪᱮᱫᱟᱜ ᱥᱟᱱᱟᱢᱟᱜ ᱠᱟᱛᱷᱟ ᱜᱮᱠᱚ ᱞᱟᱹᱭ ᱥᱚᱫᱚᱨ ᱜᱮᱭᱟ ᱯᱷᱳᱚᱴᱮᱞ ᱥᱚᱫᱚᱨᱟᱠᱚ ᱞᱟᱹᱭ ᱥᱚᱫᱚᱨ ᱦᱳᱨ ᱥᱮ ᱵᱟᱝ ᱟᱨᱮ ᱱᱩᱱᱟᱹᱜ ᱫᱟᱲᱮ ᱢᱮᱱᱟᱜ ᱛᱟᱵᱚᱱᱟ ᱟᱵᱚᱨᱮᱱ ᱵᱚᱸᱜᱟ ᱵᱩᱨᱩ
ᱦᱩᱸ ᱟᱵᱚᱨᱮᱱ ᱵᱚᱸᱜᱟ ᱵᱩᱨᱩ ᱫᱚ ᱤᱭᱟᱹ ᱠᱚ ᱫᱷᱤᱨᱤ ᱜᱮ ᱡᱩᱫᱤ ᱵᱚᱸᱜᱟ ᱵᱚᱱ ᱢᱚᱱᱮᱭᱟ ᱫᱷᱤᱨᱤ ᱫᱚ ᱵᱟᱝ ᱞᱟᱲᱟᱜ ᱨᱮᱦᱚᱸ ᱠᱤᱱᱛᱩ ᱡᱟᱦᱟᱸᱭ ᱚᱱᱠᱟᱱ ᱦᱚᱲ ᱦᱮᱱᱟᱜ ᱠᱚ ᱛᱟᱵᱚᱱᱟ ᱩᱱᱠᱩ ᱦᱚᱲ ᱴᱷᱮᱱ ᱨᱮᱦᱚᱸ ᱠᱚ ᱥᱚᱫᱚᱨᱚᱜᱼᱟ ᱩᱱᱠᱩᱣᱟᱜ ᱢᱚᱪᱟ ᱛᱮᱜᱮ ᱟᱠᱚᱣᱟᱜ ᱢᱚᱱᱮ ᱨᱮᱭᱟᱜ ᱠᱟᱛᱷᱟ ᱠᱚ ᱞᱟᱹᱭ ᱦᱚᱪᱚᱭᱟ ᱦᱟᱱᱟ ᱵᱟᱹᱲᱤᱡ ᱟᱠᱟᱱᱟ ᱥᱮ ᱱᱚᱣᱟ ᱵᱟᱹᱲᱤᱡ ᱟᱠᱟᱱᱟ ᱚᱱᱟ ᱫᱚᱨᱠᱟᱨᱚᱜᱼᱟ ᱥᱮ ᱱᱚᱣᱟ ᱫᱚᱨᱠᱟᱨᱚᱜ ᱟᱞᱟᱜᱽ ᱞᱟᱹᱠᱛᱤᱜ ᱠᱟᱱᱟ ᱡᱚᱛᱚ ᱩᱱᱠᱩ ᱩᱱᱤ ᱜᱮ ᱦᱚᱲ ᱫᱟᱨᱟᱡᱽ ᱛᱮᱜᱮᱭ ᱞᱟᱹᱭ ᱦᱚᱪᱚᱭᱟ
ᱦᱳᱭ
ᱦᱮᱸ ᱠᱤᱱᱛᱩ ᱮᱴᱟᱜ ᱡᱟᱹᱛᱤ ᱠᱤᱱ ᱫᱚ ᱚᱱᱠᱟ ᱫᱚ ᱵᱟᱝ ᱧᱮᱞ ᱦᱩᱭ ᱠᱟᱱᱟ ᱟᱵᱚ ᱫᱚ ᱢᱟᱱᱮ ᱢᱩᱨᱛᱤ ᱯᱩᱡᱟᱹ ᱵᱟᱝ ᱠᱟᱱ ᱨᱮᱦᱚᱸ ᱟᱵᱚ ᱫᱚ ᱫᱷᱤᱨᱤ ᱵᱚᱸᱜᱟ ᱠᱟᱱ ᱛᱟᱵᱚᱱ ᱨᱮᱦᱚᱸ ᱠᱚ ᱟᱵᱚᱣᱟᱜ ᱵᱚᱸᱜᱟ ᱨᱮᱭᱟᱜ ᱫᱟᱲᱮ ᱫᱚ ᱟᱞᱟᱫᱟ ᱫᱟᱲᱮ ᱠᱟᱱᱟ
ᱦᱮᱸ ᱟᱵᱚ ᱫᱚ ᱱᱤᱛᱚᱜ ᱫᱚ ᱯᱨᱚᱠᱤᱛᱤᱨ ᱨᱮᱱ ᱯᱩᱡᱟᱨᱤ ᱦᱚᱸ ᱠᱟᱱᱟ ᱵᱚᱱ ᱟᱵᱚ ᱫᱚ ᱫᱟᱨᱮ ᱜᱮᱵᱚᱱ ᱫᱟᱨᱮ ᱵᱩᱴᱟᱹ ᱨᱮᱵᱚᱱ ᱯᱩᱡᱟᱹᱜ ᱠᱟᱱᱟ ᱢᱟᱱᱮ ᱯᱨᱚᱠᱤᱛᱤ ᱨᱮ ᱯᱩᱡᱟ ᱨᱮᱜᱮ ᱵᱚᱱ ᱟᱨ ᱫᱟᱨᱮ ᱡᱩᱫᱤ ᱵᱟᱝ ᱛᱟᱦᱮᱱᱟ ᱟᱵᱚᱣᱟᱜ ᱚᱠᱥᱤᱡᱮᱱ ᱦᱚᱸ ᱵᱟᱝ ᱵᱚᱱ ᱧᱟᱢᱟ
ᱚᱱᱟ ᱟᱹᱰᱤ ᱠᱤᱪᱷᱩ ᱟᱵᱚᱣᱟᱜ ᱟᱵᱚᱣᱟᱜ ᱵᱚᱸᱜᱟᱼᱵᱩᱨᱩ ᱥᱟᱞᱟᱜ ᱛᱮ ᱢᱤᱫ ᱴᱤᱡ ᱫᱤᱥᱚᱢ ᱨᱮᱭᱟᱜ ᱢᱟᱱᱮ ᱵᱤᱨ ᱵᱩᱨᱩ ᱦᱚᱸ ᱤᱱᱟᱹᱛᱮ ᱢᱮᱱᱟᱜᱼᱟ ᱥᱮ ᱫᱚᱦᱚ ᱚᱠᱟᱜ-ᱟᱵᱚᱱ ᱚᱱᱟ ᱥᱟᱞᱟᱜ ᱟᱵᱚᱣᱟᱜ ᱵᱚᱸᱜᱟ ᱥᱟᱞᱟᱜ ᱟᱵᱚ ᱵᱚᱱ ᱵᱚᱸᱜᱟ ᱵᱩᱨᱩᱭᱟ ᱡᱟᱦᱟᱸ ᱫᱟᱨᱮ ᱵᱩᱴᱟᱹᱨᱮ ᱚᱱᱟ ᱛᱮ ᱫᱟᱨᱮ ᱵᱩᱴᱟᱹ ᱥᱟᱞᱟᱜ ᱛᱮ ᱚᱸᱰᱮ ᱢᱤᱫ ᱴᱤᱡ ᱫᱟᱨᱮ ᱦᱚᱸᱵᱚᱱ ᱡᱚᱜᱟᱣ ᱡᱚᱛᱚᱱ ᱫᱚᱦᱚᱭᱮᱫᱟ ᱟᱵᱚᱣᱟᱜ ᱵᱚᱸᱜᱟ ᱛᱷᱟᱱ ᱢᱟᱱᱮ ᱵᱚᱸᱜᱟ ᱛᱷᱟᱱ ᱦᱤᱥᱟᱹᱵᱽ ᱛᱮ
ᱦᱩᱸ
ᱱᱚᱝᱠᱟ ᱜᱮ ᱟᱵᱚ ᱟᱨᱚ ᱟᱵᱚᱨᱮᱱ ᱟᱵᱚ ᱠᱷᱚᱱ ᱡᱟᱦᱟᱸᱭ ᱛᱟᱭᱚᱢ ᱨᱮ ᱢᱮᱱᱟᱜ ᱠᱚᱣᱟ ᱟᱵᱚ ᱠᱷᱚᱱᱚᱡ ᱦᱩᱰᱤᱧ ᱠᱚ ᱱᱩᱠᱩ ᱠᱚᱦᱚᱸ ᱱᱚᱝᱠᱟ ᱞᱟᱹᱭ ᱵᱩᱡᱷᱟᱹᱣ ᱫᱚᱨᱠᱟᱨ ᱥᱮ ᱵᱩᱡ ᱫᱚᱨᱠᱟᱨ ᱟᱨ ᱱᱚᱶᱟ ᱠᱚᱫᱚ ᱟᱞᱚᱵᱚᱱ ᱦᱤᱲᱤᱧ ᱢᱟ ᱵᱚᱸᱜᱟ ᱵᱩᱨᱩ ᱛᱤᱥ ᱦᱚᱸ ᱟᱞᱚᱵᱚᱱ ᱮᱴᱟᱜ ᱠᱚᱢᱟ
ᱟᱨ ᱟᱵᱚ ᱵᱚᱱ ᱦᱤᱲᱤᱧ ᱨᱮᱦᱚᱸ ᱢᱮᱱᱠᱷᱟᱱ ᱵᱚᱸᱜᱟ ᱵᱩᱨᱩ ᱫᱚ ᱩᱱᱤ ᱫᱚ ᱦᱟᱱᱮ ᱡᱮᱢᱚᱱ ᱫᱮᱵᱟ ᱥᱮᱵᱟ ᱟᱹᱜᱩ ᱟᱠᱟᱫ ᱩᱱᱠᱩ ᱠᱤ ᱟᱨ ᱡᱟᱹᱯᱤᱫ ᱦᱚᱪᱚᱣᱟᱢᱟ ᱮᱠᱫᱚᱢ ᱵᱟᱭ ᱡᱟᱹᱯᱤᱫ ᱦᱚᱪᱚᱣᱟᱢᱟ ᱩᱱᱤ ᱢᱚᱬᱮ ᱢᱚᱬᱮ ᱢᱚᱬᱮ ᱵᱚᱪᱷᱚᱨ ᱯᱚᱨᱮ ᱨᱮᱦᱚᱸ ᱩᱱᱤ ᱩᱭᱦᱟᱹᱨᱢᱟᱭ
ᱩᱭᱦᱟᱹᱨ ᱢᱮ ᱩᱭᱦᱟᱹᱨ ᱜᱮᱭᱟᱭ
ᱦᱮᱸ
ᱩᱭᱦᱟᱹᱨᱟᱢ ᱜᱮᱭᱟᱭ ᱥᱮ ᱩᱭᱦᱟᱹᱨ ᱦᱚᱪᱚ ᱢᱮᱭᱟᱭ
ᱚᱱᱠᱟᱱᱟᱜ ᱫᱤᱞ ᱫᱟᱹᱲᱤ ᱢᱮᱱᱟᱜ ᱛᱟᱠᱚᱣᱟ ᱵᱚᱸᱜᱟ ᱵᱩᱨᱩ ᱠᱚᱣᱟᱜ
ᱱᱚᱜᱼᱚᱭ ᱡᱮᱢᱚᱱ ᱡᱟᱦᱮᱨ ᱨᱮ ᱯᱟᱸᱪ ᱵᱚᱪᱷᱚᱨ ᱚᱱᱛᱚᱨ ᱯᱩᱨᱟᱹᱜ ᱨᱮᱜᱮ ᱯᱟᱸᱪ ᱵᱚᱪᱷᱚᱨ ᱯᱚᱨ ᱯᱩᱨᱟᱹᱜ ᱨᱮ ᱫᱟᱲᱮ ᱞᱟᱜᱟᱣ ᱵᱚᱱᱟ
ᱦᱮᱸ
ᱰᱟᱝᱨᱤ ᱵᱚᱸᱜᱟ ᱞᱟᱜᱟᱜᱼᱟ
ᱦᱮ ᱱᱚᱶᱟ ᱠᱚᱫᱚ ᱮᱛᱚᱢ ᱤᱫᱤ ᱞᱮᱠᱷᱟᱱ ᱟᱵᱚ ᱫᱚ ᱥᱩᱠ ᱛᱮᱫᱚ ᱵᱟᱵᱚᱱ ᱛᱟᱦᱮᱸ ᱫᱟᱲᱮᱭᱟᱜᱼᱟ ᱟ ᱟᱹᱛᱩ ᱫᱤᱥᱚᱢ ᱵᱟᱹᱲᱤᱡ ᱪᱟᱵᱟᱜ ᱛᱟᱵᱚᱱᱟ
ᱦᱮᱸ ᱮᱠᱫᱚᱢ ᱵᱟᱹᱲᱤᱡ ᱪᱟᱵᱟᱜᱼᱟ ᱛᱚᱠᱷᱚᱱ ᱫᱚ ᱩᱱᱠᱩ ᱦᱚᱸ ᱵᱟᱝᱠᱚ ᱫᱟᱨᱟᱢ ᱫᱟᱲᱮᱭᱟᱜᱼᱟ
ᱵᱟᱠᱚ ᱫᱟᱨᱟᱢ ᱵᱟᱠᱚ ᱫᱟᱨᱟᱢ ᱫᱟᱲᱮᱭᱟᱵᱚᱱᱟ ᱩᱱᱤ ᱦᱚᱸᱛᱚᱭ ᱢᱮᱱᱟ ᱤᱧᱟᱹᱜ ᱫᱩᱠ ᱨᱮᱫᱚ ᱵᱟᱢ ᱧᱮᱞᱤᱧ ᱠᱟᱱᱟ ᱤᱧ ᱫᱚ ᱵᱟᱢ ᱫᱤᱥᱟᱹ ᱞᱤᱫᱤᱧᱟ ᱱᱤᱛᱚᱜ ᱫᱚ ᱫᱩᱠ ᱨᱮᱢ ᱯᱟᱲᱟᱣ ᱟᱠᱟᱱᱟ ᱱᱤᱛᱚᱜ ᱫᱚᱢ ᱦᱚᱦᱣᱟᱹᱧ ᱠᱟᱱᱟ ᱧᱟᱲᱟᱜ ᱧᱟᱲᱟᱜ ᱮᱢ ᱨᱟᱜ ᱟᱹᱧ ᱠᱟᱱᱟ ᱤᱧᱫᱩᱧ ᱦᱚᱦᱚ ᱠᱮᱭᱟ ᱩᱱᱤ ᱦᱚᱸᱛᱚ ᱢᱚᱱᱮ ᱡᱤᱣᱤ ᱨᱮ ᱫᱚ ᱟᱹᱰᱤ ᱥᱮᱫᱚᱭ ᱵᱩᱡᱽ ᱜᱮᱭᱟᱭ ᱵᱚᱸᱜᱟ ᱵᱩᱨᱩ ᱢᱮᱱᱛᱮ ᱵᱟᱢ ᱢᱟᱱᱟᱣ ᱞᱤᱫᱤᱧᱟ
ᱦᱮᱸ
ᱱᱚᱝᱠᱟ ᱟᱵᱚᱣᱟᱜ ᱵᱚᱸᱜᱟ ᱵᱩᱨᱩ ᱫᱚ ᱟᱨ ᱡᱟᱦᱟᱸ ᱛᱤᱱᱟᱹᱜ ᱠᱚ ᱱᱩᱠᱩ ᱟᱵᱚᱨᱮᱱ ᱡᱟᱦᱟᱸ ᱛᱤᱱᱟᱹᱜ ᱚᱲᱟᱜ ᱨᱮᱱ ᱡᱟᱦᱟᱸᱭ ᱜᱮ ᱡᱟᱦᱟᱸ ᱞᱮᱠᱟ ᱜᱮᱠᱚ ᱠᱟᱛᱮᱫ ᱜᱮ ᱟᱵᱚ ᱵᱟᱹᱜᱤ ᱠᱟᱛᱮ ᱠᱚ ᱪᱟᱞᱟᱜ ᱠᱟᱱᱟ ᱵᱚᱸᱜᱟ ᱪᱟᱞᱟᱜ ᱠᱟᱱᱟ ᱠᱚ ᱡᱚᱠᱷᱚᱱ ᱜᱮ ᱟᱵᱚ ᱵᱟᱹᱜᱤᱭᱟᱵᱚᱱ ᱠᱟᱱᱟ ᱩᱱᱜᱮ ᱱᱩᱠᱩ ᱫᱚᱵᱚᱱ ᱢᱮᱛᱟ ᱠᱟᱱᱟ ᱵᱚᱸᱜᱟ ᱛᱟᱞᱟᱭᱮᱱᱟᱭᱟᱱ ᱵᱚᱸᱜᱟᱭ ᱵᱮᱱᱟᱣᱮᱱ ᱛᱟᱵᱚᱱᱟ
ᱵᱚᱸᱜᱟᱭ ᱵᱮᱱᱟᱭ ᱛᱟᱵᱚᱱᱟ ᱟᱫᱚ ᱟᱵᱚᱨᱮᱱ ᱫᱚ ᱩᱱᱠᱩ ᱜᱮᱛᱚ ᱵᱚᱸᱜᱟ ᱵᱩᱨᱩ ᱫᱚ ᱯᱟᱹᱦᱤᱞ ᱦᱟᱯᱲᱟᱢ ᱠᱚ ᱠᱷᱚᱱᱟᱜ ᱡᱟᱦᱟᱸᱭ ᱠᱚ ᱵᱚᱸᱜᱟ ᱛᱟᱞᱟᱜ ᱠᱟᱱᱟ ᱩᱱᱠᱩ ᱥᱟᱶᱛᱮ ᱡᱟᱦᱟᱸᱭ ᱯᱟᱹᱤᱞ ᱦᱟᱯᱲᱟᱢ ᱠᱚᱠᱚ ᱛᱟᱦᱮᱸ ᱠᱟᱱ ᱛᱟᱵᱚᱱᱟ
ᱵᱚᱸᱜᱟ ᱵᱩᱨᱩ ᱩᱱᱠᱩ ᱫᱚ ᱵᱟᱵᱚᱱ ᱧᱮᱞ ᱧᱟᱢ ᱠᱚᱣᱟ ᱚᱱᱮ ᱡᱮ ᱵᱟᱵᱚᱱ ᱧᱮᱞ ᱧᱟᱢ ᱟᱵᱚ ᱫᱚ ᱵᱟᱲᱟᱭ ᱵᱚᱱ ᱵᱚᱸᱜᱟ ᱫᱚ ᱟᱵᱚᱨᱮᱱ ᱵᱚᱸᱜᱟ ᱫᱚ ᱵᱟᱠᱚ ᱧᱮᱞ ᱧᱟᱢᱚᱜ-ᱟ ᱱᱚᱣᱟ ᱵᱚᱱ ᱵᱟᱲᱟᱭᱟ ᱟᱵᱚᱱ ᱵᱚᱸᱜᱟ ᱫᱚ ᱚᱱᱮ ᱡᱮ ᱟᱵᱚᱱ ᱧᱮᱞ ᱧᱟᱢ ᱠᱚᱣᱟ ᱠᱤᱱᱛᱩ ᱯᱟᱹᱛᱭᱟᱹᱣ ᱢᱮᱱᱟᱜ ᱛᱟᱵᱚᱱᱟ ᱵᱚᱸᱜᱟ ᱫᱚ ᱢᱮᱱᱟᱭ ᱛᱟᱞᱮᱭᱟ ᱠᱤᱱᱛᱩ ᱵᱚᱸᱜᱟ ᱢᱮᱱᱟᱜ ᱠᱚᱣᱟ ᱠᱤᱱᱛᱩ ᱵᱚᱸᱜᱟ ᱫᱚ ᱵᱟᱠᱚ ᱧᱮᱞᱚᱜ ᱛᱟᱞᱮᱭᱟ ᱟᱞᱮ ᱨᱮᱱ
ᱡᱮᱢᱚᱱ ᱡᱮᱞᱮᱠᱟ ᱡᱮᱢᱚᱱ ᱡᱮᱢᱚᱱ ᱦᱚᱭ ᱡᱮᱢᱚᱱ ᱦᱚᱭ ᱡᱮᱢᱚᱱ ᱵᱟᱝᱵᱚᱱ ᱧᱮᱞ ᱧᱟᱢᱟ ᱢᱮᱱᱠᱷᱟᱱ ᱚᱱᱟ ᱫᱚ ᱚᱱᱩᱵᱷᱚᱵᱽ ᱟᱹᱭᱠᱟᱹᱣ ᱟᱵᱚᱱ ᱦᱮᱸ ᱚᱱᱟ ᱚᱱᱟ ᱦᱚᱸ ᱚᱱᱠᱟᱱᱟᱜ ᱜᱮ ᱠᱟᱱᱟ ᱮᱱᱠᱷᱟᱱ ᱵᱟᱝᱵᱚᱱ ᱧᱮᱞ ᱧᱟᱢ ᱠᱚᱣᱟ ᱟᱹᱰᱤ ᱵᱚᱱ ᱧᱮᱞ ᱧᱟᱢ ᱫᱟᱲᱮᱭᱟᱠᱚᱣᱟ ᱢᱮᱱᱠᱷᱟᱱ ᱚᱱᱟ ᱫᱚ ᱟᱹᱭᱠᱟᱹᱜ ᱦᱩᱭᱩᱜ ᱛᱟᱢᱟ ᱥᱮ ᱯᱟᱹᱛᱭᱟᱹᱣ ᱫᱚᱦᱚ ᱦᱩᱭᱩᱜ ᱛᱟᱢᱟ ᱚᱱᱟ ᱪᱮᱛᱟᱱ ᱨᱮ
ᱦᱮᱸ ᱡᱮ ᱢᱮᱱᱟᱜ-ᱟ ᱢᱮᱱᱛᱮ ᱟᱫᱚ ᱚᱱᱠᱟᱜᱮ ᱟᱵᱚ ᱦᱚ ᱡᱟᱦᱟᱸ ᱞᱮᱠᱟ ᱜᱮ ᱡᱟᱦᱟᱸᱭ ᱟᱵᱚ ᱚᱲᱟᱜ ᱠᱷᱚᱱ ᱠᱚ ᱚᱲᱟᱜ ᱠᱚᱨᱮ ᱠᱷᱚᱱ ᱠᱚ ᱵᱟᱹᱜᱤ ᱠᱟᱜ ᱵᱚᱱᱟ ᱩᱱᱠᱩ ᱵᱚᱸᱜᱟ ᱛᱟᱞᱟ ᱠᱟᱱᱟ ᱠᱚ ᱩᱱᱠᱩ ᱧᱩᱛᱩᱢ ᱛᱮᱦᱚᱸ ᱚᱲᱟᱜ ᱠᱚᱨᱮ ᱵᱟᱦᱟ ᱥᱚᱦᱨᱟᱭ ᱯᱚᱨᱚᱵᱽ ᱯᱩᱛᱤ ᱵᱚᱱ ᱪᱚᱰᱚᱨᱟᱜ ᱜᱮᱭᱟ ᱩᱱᱠᱩ ᱧᱩᱛᱩᱢᱛᱮ ᱛᱟᱝ ᱦᱟᱺᱰᱤ ᱵᱚᱱ ᱪᱚᱰᱚᱨ ᱜᱮᱭᱟ ᱚᱱᱮ ᱡᱮ ᱯᱟᱹᱛᱭᱟᱹᱣ ᱦᱮᱱᱟᱜ ᱚᱱᱟ ᱚᱱᱮ ᱡᱮ ᱯᱟᱹᱛᱭᱟᱹᱣ ᱦᱮᱱᱟᱜ ᱛᱟᱵᱚᱱᱟ ᱡᱮ ᱫᱩᱞ ᱜᱤᱰᱤ ᱞᱮᱠᱷᱟᱱ ᱪᱚᱰᱚᱨ ᱞᱮᱠᱷᱟᱱ ᱱᱩᱠᱩ ᱥᱟᱞᱟᱜ ᱛᱮ ᱱᱩᱠᱩ ᱢᱟᱨᱟᱝ ᱵᱩᱨᱩ ᱡᱟᱦᱮᱨ ᱟᱭᱩ ᱢᱚᱬᱮ ᱠᱚ ᱛᱩᱨᱩᱭ ᱠᱚ ᱡᱟᱦᱟᱸᱭ ᱦᱮᱱᱟᱜ ᱠᱚᱣᱟ ᱩᱱᱠᱩ ᱠᱚ ᱥᱟᱞᱟᱜ ᱜᱮ ᱱᱩᱠᱩ ᱫᱚ ᱧᱩ ᱦᱟᱹᱴᱤᱧᱟ
ᱟᱨ ᱚᱱᱟ ᱵᱚᱸᱜᱟ ᱦᱟᱰᱤ ᱦᱚᱸ ᱚᱱᱟ ᱦᱚᱸ ᱫᱚᱦᱚ ᱨᱮᱱᱟᱜ ᱦᱚᱸ ᱟᱹᱰᱤ ᱱᱤᱭᱚᱢ ᱮᱢᱱᱤ ᱦᱟᱸᱰᱤ ᱫᱚᱦᱚ ᱟᱨ ᱱᱚᱣᱟ ᱵᱚᱸᱜᱟ ᱦᱟᱺᱰᱤ ᱫᱚᱦᱚ ᱟᱹᱰᱤ ᱵᱷᱮᱜᱟᱨ ᱜᱮᱭᱟ
ᱵᱷᱮᱜᱟᱨ ᱜᱮᱭᱟ
ᱦᱮᱸ
ᱟᱢ ᱚᱱᱮ ᱵᱟᱠᱚ ᱞᱟᱹᱭᱟ ᱟᱵᱚ ᱫᱚ ᱥᱟᱹᱨᱤ ᱥᱟᱨᱡᱚᱢ ᱫᱟᱨᱮ ᱵᱩᱴᱟᱹ ᱨᱮ ᱟᱵᱚᱣᱟᱜ ᱫᱚ ᱵᱚᱸᱜᱟ ᱛᱷᱟᱱ ᱛᱟᱵᱚᱱ ᱚᱱᱟ ᱛᱮᱜᱮ ᱥᱟᱨᱡᱚᱢ ᱥᱟᱦᱟᱱ ᱛᱮᱜᱮ ᱚᱱᱟ ᱵᱚᱸᱜᱟ ᱦᱟᱺᱰᱤ ᱠᱚᱫᱚ ᱤᱥᱤᱱ ᱦᱩᱭᱩᱜ
ᱦᱩᱸ
ᱢᱚᱪᱟᱛᱮ ᱚᱢ ᱵᱟᱝ ᱜᱟᱱᱚᱜ-ᱟ
ᱦᱩᱸ ᱟᱨ ᱛᱩᱯᱩ ᱥᱟᱯᱷᱟ ᱠᱟᱛᱮ ᱫᱚᱦᱚ ᱦᱩᱭᱩᱜ-ᱟ ᱚᱱᱟ ᱦᱟᱺᱰᱤ ᱫᱚ ᱛᱩᱯᱩ ᱥᱟᱯᱷᱟ ᱠᱟᱛᱮᱫ ᱦᱮᱸ ᱩᱯᱟᱹᱥ ᱛᱮ ᱚᱱᱟ ᱫᱚ ᱟᱵᱚᱨᱮᱱ ᱵᱚᱸᱜᱟ ᱵᱳᱩᱨᱩᱳ ᱠᱚ ᱞᱟᱹᱜᱤᱫ ᱜᱮ ᱥᱮ
ᱵᱚᱸᱜᱟ ᱵᱩᱨᱩ ᱠᱚ ᱞᱟᱹᱜᱤᱫ ᱠᱟᱱᱟ
ᱟᱨ ᱩᱱᱠᱩ ᱥᱟᱞᱟᱜ ᱦᱚᱸ ᱡᱩᱫᱤ ᱟᱢ ᱢᱟᱹᱱᱢᱤ ᱞᱮᱠᱟᱜ ᱢᱟᱹᱱᱢᱤᱭᱟᱜ ᱤᱭᱟᱹᱛᱮ ᱞᱮᱠᱟᱜᱮᱢ ᱫᱚᱦᱚᱭᱟ ᱚᱱᱟ ᱛᱚ ᱟᱨ ᱵᱟᱝ ᱥᱚᱵᱷᱟᱜ ᱠᱟᱱᱟ ᱩᱱᱠᱩ ᱟᱨ ᱢᱟᱹᱱᱢᱤ ᱥᱮᱫ ᱛᱩᱞᱟᱹᱣ ᱞᱮᱠᱷᱟᱱ ᱠᱤ ᱜᱟᱱᱚᱜᱼᱟ
ᱟᱪᱷᱟ ᱜᱚᱢᱠᱮ ᱛᱮᱦᱮᱧ ᱟᱹᱰᱤ ᱠᱟᱛᱮᱫ ᱞᱟᱝ ᱨᱚᱯᱚᱲᱮᱱᱟ
ᱦᱮᱸ
ᱟᱨ ᱴᱟᱭᱤᱢ ᱦᱚᱸ ᱟᱞᱟᱝᱼᱜ ᱪᱟᱵᱟᱟᱭ ᱦᱤᱡᱩᱜ ᱠᱟᱱᱟ ᱟᱨᱚ ᱛᱟᱭᱚᱢ ᱫᱟᱨᱟᱢ ᱨᱚᱯᱚᱲ ᱦᱩᱭᱩᱜᱼᱟ
ᱴᱷᱤᱠ ᱜᱤᱭᱟ.
ᱴᱷᱤᱠ ᱜᱮᱭᱟ ᱡᱚᱦᱟᱨ ᱡᱟᱨ
ᱦᱮᱸ ᱡᱚᱦᱟᱨ ᱜᱮ